ᱦᱮᱞᱳ ᱦᱮᱸ ᱡᱚᱦᱟᱨ ᱜᱮ ᱜᱚᱝᱠᱮ᱾
ᱦᱳᱭ ᱡᱚᱦᱟᱨ ᱜᱮ
ᱟᱪᱪᱷᱟ ᱪᱮᱫ ᱠᱚᱵᱤᱱ ᱪᱤᱠᱟᱹᱭᱫᱟ?
ᱪᱤᱠᱟᱹ ᱦᱚᱸ ᱵᱟᱝ ᱦᱚᱜᱚᱭ ᱫᱩᱲᱩᱵ ᱵᱟᱲᱟ ᱦᱩᱭ ᱠᱟᱱᱟ᱾
ᱟᱪᱪᱷᱟ ᱡᱚᱢ ᱵᱟᱲᱟ ᱠᱮᱫᱟ ᱵᱤᱱ?
ᱦᱮᱸ ᱦᱮᱸ ᱟᱹᱣᱨᱤ ᱞᱤᱧ ᱡᱚᱢᱟ ᱱᱚᱜᱼᱚᱭ ᱛᱚ ᱤᱥᱤᱱ ᱵᱟᱲᱟ ᱦᱩᱭᱩᱜ ᱠᱟᱱᱟ ᱦᱟᱸᱜ᱾ ᱫᱤᱭᱮ ᱟᱵᱤᱱ ᱪᱮᱫ ᱵᱮᱱ ᱪᱤᱠᱟᱹ ᱵᱟᱲᱟᱭᱫᱟ᱾
ᱟᱹᱞᱤᱧ ᱫᱚᱞᱤᱧ ᱡᱚᱢ ᱜᱚᱫ ᱠᱮᱫᱼᱟ ᱠᱟᱹᱴᱤᱡ ᱦᱟᱸᱜ ᱞᱚᱜᱚᱱ ᱧᱚᱜ ᱦᱮᱸ ᱥᱮ᱾ ᱟᱫᱚ ᱛᱚᱵᱮ ᱚᱱᱛᱮ ᱱᱟᱜ ᱚᱭᱮᱫᱟᱨ ᱠᱚ ᱚᱠᱟ ᱞᱮᱠᱟᱱᱟ ᱜᱚᱝᱠᱮ ᱛᱮᱦᱮᱧ᱾
ᱚᱭᱮᱫᱟᱨ ᱫᱚ ᱮᱠᱷᱚᱱ ᱥᱮᱭ ᱫᱚ ᱠᱷᱟᱥ ᱫᱚ ᱵᱟᱹᱱᱩᱜ ᱠᱟᱜᱼᱟ᱾ ᱥᱮ ᱨᱤᱢᱤᱠ ᱨᱤᱢᱤᱠ ᱵᱷᱟᱵᱽ?
ᱦᱮᱸ ᱫᱟᱜ ᱡᱟᱹᱲᱤ ᱫᱤᱱ ᱢᱟ ᱨᱤᱢᱤᱞᱮ
ᱦᱮᱸ ᱦᱮᱸ, ᱚᱱᱛᱮ?
ᱱᱚᱛᱮ ᱫᱚ, ᱱᱚᱛᱮ ᱥᱤᱛᱩᱝ ᱞᱮᱜ-ᱟᱭ ᱠᱚᱫᱤᱱ ᱞᱟᱦᱟᱨᱮ ᱫᱚᱢᱮ ᱫᱟᱜ ᱞᱮᱫ ᱛᱟᱦᱮᱸᱫᱮ᱾ ᱛᱮᱦᱮᱧ ᱵᱟᱨ ᱥᱤᱧ, ᱯᱮᱫᱤᱱ ᱦᱩᱭᱩᱜ ᱠᱟᱱᱟ ᱠᱟᱹᱴᱤᱡ ᱥᱤᱛᱩᱝ ᱧᱚᱜ ᱮᱫᱟ, ᱟᱨᱦᱚᱸ ᱨᱤᱢᱤᱞ ᱨᱤᱢᱤᱞ ᱫᱟᱭ ᱜᱟᱯᱟ ᱠᱷᱚᱱ ᱡᱟᱹᱱᱤᱡ-ᱮ ᱨᱤᱢᱤᱞᱟ ᱚᱱᱠᱟᱜᱮ ᱞᱟᱹᱭ ᱫᱟᱠᱚ᱾
ᱦᱩᱸ᱾
ᱟᱨ ᱜᱚᱝᱠᱮ ᱪᱟᱥᱵᱟᱥ ᱠᱚᱯᱮ ᱮᱦᱚᱵ ᱠᱮᱜ-ᱟ ᱥᱮ ᱵᱟᱝ ᱚᱱᱛᱮ?
ᱦᱮᱸ ᱪᱟᱥ ᱠᱚᱦᱚᱸᱞᱮ ᱮᱦᱚᱵ ᱠᱟᱜ-ᱟ᱾ ᱮᱠᱷᱚᱱ ᱮᱦᱚᱵ ᱠᱟᱜ-ᱟᱞᱮ ᱦᱚᱸᱜ-ᱚᱭ ᱛᱚ ᱦᱟᱸᱜ ᱮᱨᱯᱚᱨᱮ ᱠᱷᱮᱛ ᱠᱚᱞᱮ ᱥᱤ ᱞᱮ ᱮᱦᱚᱵ ᱠᱟᱫᱟ᱾ ᱟᱯᱮ ᱚᱱᱛᱮ?
ᱦᱮᱸ ᱱᱚᱛᱮ ᱦᱚᱸ ᱤᱝᱠᱟᱹᱜᱮ᱾ ᱚᱠᱚᱭ ᱠᱚᱫᱚ ᱛᱚᱲᱟ ᱠᱚ ᱦᱟᱨᱟ ᱟᱠᱟᱱ ᱛᱟᱠᱚ, ᱩᱝᱠᱩ ᱫᱚ ᱞᱟᱜᱮ ᱫᱷᱟᱨᱟ ᱠᱚ ᱪᱟᱥ ᱫᱚ᱾ ᱟᱨ ᱵᱟᱝᱠᱷᱟᱱ ᱫᱚ ᱦᱟᱸᱜ ᱮᱦᱚᱵ ᱡᱟᱣᱨᱟᱜ ᱠᱟᱱ ᱜᱮᱭᱟ ᱢᱤᱫ-ᱵᱟᱨ᱾
ᱫᱤᱭᱮ ᱚᱱᱛᱮ ᱫᱚ ᱪᱮᱫᱛᱮ ᱪᱟᱥ ᱫᱚ? ᱱᱚᱝᱠᱟ ᱱᱟᱦᱮᱞ ᱥᱮ ᱴᱟᱠᱴᱟᱨ-ᱯᱷᱮᱠᱴᱟᱨ ᱛᱮ?
ᱮᱸᱻ ᱱᱟᱦᱮᱞ ᱠᱚᱫᱚ ᱜᱚᱝᱠᱮ ᱱᱚᱛᱮ ᱫᱚ ᱟᱹᱰᱤ ᱞᱟᱦᱟ ᱨᱮᱜᱮ ᱵᱚᱱᱫᱚᱣ ᱟᱠᱟᱱᱟ᱾ ᱱᱟᱢᱟᱞ ᱫᱤᱥ ᱥᱚᱢ ᱠᱟᱱᱟ ᱛᱚ, ᱱᱚᱛᱮ ᱫᱚ ᱴᱟᱠᱴᱟᱨ ᱛᱮᱜᱮ ᱵᱮᱥᱤᱨ ᱵᱷᱟᱜᱽ ᱫᱚᱠᱚ ᱥᱤᱭᱳᱜ ᱠᱟᱱᱟ᱾
ᱟᱪᱪᱷᱟ᱾
ᱦᱳᱭ, ᱟᱨ ᱛᱤᱱ ᱪᱟᱥ ᱯᱮ ᱪᱟᱥᱟ ᱚᱱᱛᱮ ᱫᱚ? ᱛᱤᱱ ᱫᱷᱟᱣ ᱥᱮᱨᱢᱟ ᱨᱮ, ᱥᱮᱨᱢᱟ ᱨᱮ ᱛᱤᱱ ᱫᱷᱟᱣ ᱯᱮ ᱪᱟᱥᱟ ᱚᱱᱛᱮ ᱫᱚ?
ᱟᱯᱮ ᱚᱱᱛᱮ?
ᱱᱚᱛᱮ ᱫᱚ ᱵᱟᱨ ᱯᱷᱚᱥᱚᱞ ᱞᱮ ᱪᱟᱥᱟ᱾
ᱟᱪᱪᱷᱟ, ᱫᱤᱭᱮ ᱪᱮᱫ ᱪᱮᱫ ᱠᱚᱯᱮ ᱵᱟ, ᱩᱸᱦᱩᱸ᱾
ᱟᱨ ᱫᱟᱜ ᱨᱮᱱᱟᱜ ᱵᱮᱵᱚᱥᱛᱷᱟ ᱠᱚ ᱱᱟᱯᱟᱭ ᱧᱚᱜ ᱜᱮᱭᱟ ᱛᱚ ᱰᱤᱯᱴᱩᱭᱮᱞ ᱠᱚ? ᱜᱚᱴᱟᱜᱮ ᱢᱮᱱᱟᱜ-ᱟ ᱥᱚᱨᱠᱟᱨᱤ ᱠᱚ ᱡᱮᱡᱟᱨ᱾ ᱥᱮᱞᱚ ᱠᱚ ᱤᱭᱟᱹ ᱠᱚ ᱡᱷᱚᱛᱚᱱᱟᱜ ᱜᱮ ᱢᱮᱱᱟᱜ ᱛᱟᱠᱚᱣᱟ ᱛᱚ, ᱵᱟᱨ ᱯᱷᱚᱥᱚᱞ ᱦᱩᱭᱩᱜ-ᱟ ᱚᱱᱟ ᱛᱮᱫᱚ᱾
ᱫᱤᱭᱮ ᱚᱱᱟ ᱪᱟᱥ ᱠᱚᱫᱚ ᱱᱚᱝᱠᱟ ᱚᱲᱟᱜ ᱡᱚᱢ ᱞᱟᱹᱜᱤᱫ ᱥᱮ-ᱼ ᱟᱹᱠᱷᱨᱤᱧ ᱯᱩᱠᱷᱨᱤᱧ ᱯᱮ ᱠᱚᱨᱟᱣ ᱜᱮᱭᱟ᱾
ᱵᱟᱱᱟᱨ ᱜᱮ ᱪᱚ ᱚᱱᱠᱟ᱾ ᱵᱮᱥᱤᱨ ᱵᱷᱟᱜᱽ ᱫᱚ ᱟᱠᱷᱨᱤᱧ ᱵᱟᱠᱷᱨᱤᱧ ᱠᱚ ᱞᱟᱹᱭ ᱜᱮᱭᱟ᱾
ᱟᱪᱪᱷᱟ᱾
ᱟᱫᱚ ᱵᱟᱨ ᱫᱷᱟᱣ ᱪᱟᱥᱚᱜ-ᱟ ᱢᱟᱱᱮ ᱚᱱᱟ ᱫᱚ, ᱟᱫᱚ ᱩᱱ ᱫᱚ ᱩᱱᱟᱹᱜ ᱢᱟ ᱡᱚᱢ ᱵᱟᱝ ᱜᱟᱱᱚᱜ-ᱟ ᱛᱤᱱᱟᱹᱝᱴᱟ ᱡᱚᱢ ᱥᱟᱨᱮᱡ ᱫᱚ ᱟᱠᱷᱨᱤᱧ ᱦᱩᱭᱩᱜ ᱜᱮᱭᱟ᱾
ᱟᱪᱪᱷᱟ᱾
ᱦᱳᱭ᱾ ᱟᱨ ᱜᱚᱝᱠᱮ ᱦᱩᱞ ᱢᱟᱦᱟ ᱢᱟ ᱯᱚᱞᱚᱢᱮᱱᱟ ᱦᱮᱸᱥᱮ᱾ ᱚᱠᱟ ᱞᱮᱠᱟᱯᱮ ᱢᱟᱱᱟᱣ ᱵᱟᱲᱟ ᱠᱮᱫᱟ ᱟᱯᱮ ᱚᱱᱛᱮ ᱫᱚ?
ᱦᱩᱞ ᱢᱟᱦᱟ ᱱᱚᱱᱛᱮ ᱦᱚᱸ ᱵᱮᱥᱜᱤ ᱯᱟᱨᱚᱢ ᱫᱚ ᱯᱟᱨᱚᱢᱱᱟ ᱢᱚᱡᱽ ᱜᱮᱞᱮ ᱢᱟᱱᱟᱣ ᱠᱟᱜ-ᱟ, ᱟᱯᱮ ᱚᱱᱛᱮ ᱫᱚ ᱪᱮᱫ ᱞᱮᱠᱟ ᱯᱮ ᱢᱟᱱᱟᱣ ᱠᱟᱜᱼᱟ ᱟᱨ ᱪᱮᱫ ᱞᱮᱠᱟ ᱯᱮ ᱢᱟᱱᱟᱣ ᱛᱮ?
ᱟᱛᱩ ᱴᱚᱞᱟ ᱠᱚᱥᱮᱱ ᱦᱚᱸ ᱛᱟᱨᱯᱚᱨᱮ ᱤᱥᱠᱩᱞ ᱠᱚ ᱠᱚᱞᱮᱡᱽ ᱠᱚ ᱡᱮᱛᱮ ᱡᱟ ᱢᱮᱱᱟᱜᱼᱟ᱾ ᱦᱮᱸ ᱜᱚᱴᱟ ᱢᱮᱱ ᱢᱮᱱ ᱵᱟᱡᱟᱨ ᱠᱚᱨᱮ ᱨᱮᱞᱤ ᱠᱷᱚᱱ ᱮᱦᱚᱵ ᱠᱟᱛᱮᱫ ᱟᱞᱳᱪᱚᱱᱟ ᱥᱚᱵᱷᱟ ᱡᱷᱚᱛᱚᱱᱟᱜ ᱜᱮ ᱟᱹᱰᱤ ᱱᱟᱯᱟᱭ ᱛᱮᱜᱮ ᱦᱩᱭ ᱠᱟᱱᱟ ᱾ ᱜᱚᱴᱟ ᱢᱚᱴᱟᱢᱩᱴᱤ ᱠᱚ ᱵᱟᱲᱟᱭ ᱧᱟᱢ ᱠᱟᱫᱟ ᱡᱮ ᱥᱟᱱᱛᱟᱲ ᱨᱮᱱᱟᱜ ᱦᱩᱞ ᱢᱟᱦᱟᱸ ᱢᱚᱸᱡᱽ ᱛᱮᱠᱚ ᱢᱟᱱᱟᱣ ᱠᱮᱫᱟ ᱠᱚ᱾
ᱟᱪᱪᱷᱟ ᱟᱪᱪᱷᱟ ᱜᱚᱝᱠᱮ ᱛᱟᱦᱚᱞᱮ ᱱᱚᱰᱮ ᱦᱩᱞ ᱢᱟᱦᱟ ᱵᱮᱱ ᱢᱮᱱ ᱠᱮᱫ ᱠᱷᱟᱱ ᱢᱤᱫᱴᱮᱱ ᱠᱩᱠᱞᱤ ᱦᱮᱱᱟᱜ ᱠᱟᱜ-ᱟ ᱡᱮ ᱦᱮᱸ ᱟᱯᱮ ᱚᱱᱛᱮ ᱫᱚ ᱛᱟᱦᱚᱞᱮ ᱦᱩᱞ ᱢᱟᱦᱟ ᱨᱮᱫᱚ ᱠᱚ ᱱᱚᱝᱠᱟ ᱯᱨᱳᱜᱨᱟᱢ ᱯᱨᱳᱜᱨᱟᱢ ᱠᱚ ᱦᱩᱭᱩᱜ ᱛᱮ?
ᱵᱟᱝ ᱜᱮ ᱯᱨᱳᱜᱨᱟᱢ ᱫᱚ ᱮᱠᱫᱚᱢ ᱮᱠᱟᱞ ᱜᱮ ᱢᱟᱱᱟ ᱜᱮᱭᱟ ᱦᱮᱸ ᱥᱮ, ᱡᱮᱦᱮᱛᱩ ᱦᱩᱞ ᱦᱩᱞᱜᱟᱹᱨᱭᱟᱹ ᱨᱮᱱᱟᱜ ᱢᱚᱦᱚᱛ ᱥᱮ ᱢᱮᱱᱮᱫ ᱫᱚ ᱵᱷᱮᱜᱟᱨ ᱜᱮᱛᱟ ᱵᱚᱱᱟ᱾ ᱛᱚ ᱦᱩᱞᱜᱟᱹᱨᱭᱟᱹ ᱠᱚ ᱢᱟᱭᱟᱢ ᱠᱚ ᱠᱚ ᱞᱤᱸᱡᱤ ᱞᱮᱜᱼᱟ ᱚᱱᱟ ᱠᱤ ᱟᱨ ᱥᱮᱨᱮᱧ ᱮᱱᱮᱡ ᱛᱟᱞᱟᱛᱮ ᱢᱟᱱᱟᱣ ᱜᱟᱱᱚᱜᱼᱟ, ᱱᱤ ᱛᱮᱜᱮ ᱵᱟᱝᱟ, ᱛᱚ ᱚᱱᱟ ᱫᱚ ᱟᱞᱳᱪᱚᱱᱟ ᱥᱚᱵᱷᱟ ᱪᱮᱫ ᱠᱷᱟᱹᱛᱤᱨ ᱪᱮᱫ ᱪᱤᱠᱟᱹ ᱞᱮᱱᱟ ᱚᱠᱟᱨᱮ ᱪᱮᱫ ᱪᱤᱠᱟᱹ ᱞᱮᱱᱟ ᱚᱱᱟ ᱠᱚ ᱜᱟᱞᱚᱪ ᱟᱠᱷᱲᱟ ᱛᱟᱞᱟ ᱛᱮ ᱦᱮᱸ, ᱚᱱᱟ ᱫᱚ ᱢᱟᱱᱟᱣ ᱠᱟᱣᱫᱟ ᱟᱞᱮ᱾
ᱦᱳᱭ ᱟᱭᱢᱟ ᱟᱭᱢᱟ ᱡᱟᱭᱜᱟ ᱨᱮ ᱱᱚᱝᱠᱟ ᱧᱮᱞᱚᱜᱚᱜ ᱠᱟᱱᱟ ᱥᱮ ᱧᱮᱞᱚᱜᱚᱜ ᱠᱟᱱ ᱛᱟᱦᱮᱸ ᱠᱟᱱᱟ ᱮᱠᱷᱚᱱ ᱫᱚ ᱦᱳᱭ ᱠᱚᱢ ᱟᱠᱟᱱᱟ ᱾ ᱛᱚ, ᱱᱤᱭᱟᱹ ᱦᱩᱞ ᱢᱟᱦᱟ ᱨᱮᱦᱚᱸ ᱚᱠᱟ ᱚᱠᱟ ᱡᱟᱭᱜᱟ ᱨᱮᱫᱚ ᱵᱚᱞ ᱠᱷᱮᱞ ᱠᱚᱠᱚ ᱫᱚᱦᱚᱭ ᱜᱮᱭᱟ ᱥᱮ ᱠᱚ ᱫᱚᱦᱚᱭᱮᱫ ᱛᱟᱦᱮᱸ ᱠᱟᱱᱟ ᱾ ᱟᱯ ᱱᱚᱝᱠᱟ ᱯᱨᱳᱜᱨᱟᱢ ᱠᱚᱦᱚᱸ ᱠᱚ ᱠᱚᱨᱟᱣ ᱮᱫ ᱛᱟᱦᱮᱸ ᱠᱟᱱᱟ ᱾
ᱦᱳᱭ ᱜᱚᱝᱠᱮ ᱱᱚᱣᱟ ᱫᱚ ᱠᱤᱱᱛᱩ ᱥᱟᱶᱛᱟ ᱨᱮᱱᱟᱜ ᱮᱠᱫᱚᱢ ᱢᱟᱱᱮ ᱵᱟᱹᱲᱤᱡ ᱫᱤᱠ ᱠᱟᱱᱟ ᱡᱟᱦᱟᱸ ᱫᱚ ᱠᱚᱛᱮ ᱠᱚ ᱞᱟᱹᱭᱟ ᱾
ᱦᱮᱸ ᱵᱟᱹᱲᱤᱡ ᱢᱟᱪᱚ ᱮᱠᱫᱚᱢ ᱫᱚᱢᱮ ᱵᱟᱹᱲᱤᱡ ᱫᱤᱠ ᱫᱤᱭᱟᱹ ᱠᱟᱱᱟ, ᱠᱟᱨᱚᱱ ᱩᱱ ᱜᱮ ᱩᱱᱟᱹᱜ ᱜᱟᱱ ᱟᱵᱚᱨᱮᱱ ᱦᱩᱞ ᱜᱟᱹᱨᱭᱟᱹ ᱠᱚ ᱛᱟᱦᱮᱸ ᱠᱟᱱᱟ ᱡᱟᱦᱟᱸᱭ ᱫᱚ ᱮᱠᱫᱚᱢ ᱟᱵᱩ ᱠᱷᱟᱹᱛᱤᱨ ᱛᱮ ᱟᱵᱩ ᱞᱟᱹᱜᱤᱫ ᱛᱮ ᱢᱟᱭᱟᱝ ᱠᱚ ᱞᱤᱸᱜᱤ ᱟᱠᱟᱫ ᱛᱟᱦᱮᱸ ᱟᱨ ᱟᱵᱩ
ᱦᱳᱭ ᱜᱚᱝᱠᱮ ᱟᱵᱚ ᱥᱟᱱᱛᱟᱲ ᱡᱟᱹᱛᱤ ᱞᱟᱹᱜᱤᱫ ᱛᱮ ᱠᱚ ᱩᱱᱠᱩ ᱢᱟ ᱢᱟᱭᱟᱢ ᱠᱚᱠᱚ ᱞᱤᱸᱡᱤᱱ ᱞᱮᱱᱟ᱾
ᱦᱩᱸ ᱦᱩᱸ ᱦᱩᱸ᱾
ᱛᱚ ᱚᱱᱟ ᱫᱚ ᱢᱚᱴᱷᱮ ᱜᱮ ᱮᱱᱮᱡ ᱥᱮᱨᱮᱧ ᱥᱮ ᱠᱷᱮᱞᱳᱱᱰ ᱠᱚᱛᱮ ᱫᱚ ᱢᱟᱱᱟᱣ ᱫᱚ ᱩᱪᱤᱛ ᱫᱚ ᱵᱟᱝ ᱠᱟᱱᱟ ᱮᱠᱟᱞ ᱜᱮ ᱾
ᱦᱩᱸ ᱾
ᱱᱟᱜᱟᱢ ᱨᱮᱱᱟᱜ ᱠᱟᱛᱷᱟ ᱠᱚ ᱩᱭᱦᱟᱹᱨ ᱧᱚᱜ ᱠᱟᱛᱮᱫ ᱟᱨᱦᱚᱸ ᱪᱮᱫ ᱞᱮᱠᱟ ᱟᱵᱚ ᱢᱟᱲᱟᱝ ᱪᱤᱠᱟ ᱠᱚ ᱡᱩᱢᱤᱫ ᱞᱮᱱ ᱛᱟᱦᱮᱸᱫ ᱟᱴᱷᱨᱚᱥᱚ ᱯᱚᱧᱪᱟᱱᱱᱚ ᱥᱟᱞᱨᱮ ᱟᱨ ᱱᱮᱛᱟᱨ ᱟᱵᱚ ᱫᱩ ᱦᱟᱡᱟᱨ ᱪᱷᱟᱵᱵᱤᱥ ᱨᱮ ᱢᱮᱱᱟᱜ ᱵᱚᱱᱟ ᱾ ᱱᱮᱛᱟᱨ ᱦᱚᱸ ᱪᱮᱫ ᱞᱮᱠᱟ ᱚᱱᱟ ᱡᱩᱢᱤᱫ ᱴᱟᱜ ᱵᱚ ᱫᱚᱦᱚᱭᱟ ᱚᱱᱟ ᱜᱮᱛᱚ ᱵᱚ ᱪᱮᱥᱴᱟᱭᱟ ᱥᱮ ᱜᱚᱝᱠᱮ?
ᱦᱳᱭ ᱦᱳᱭ ᱾
ᱟᱨ ᱡᱩᱢᱤᱫ ᱜᱮ ᱫᱟᱲᱮ ᱚᱱᱟ ᱢᱟ ᱡᱷᱚᱛᱚ ᱜᱮ ᱵᱚᱱ ᱵᱟᱲᱟᱭ ᱜᱮᱭᱟ ᱟᱨ ᱡᱩᱢᱤᱫ ᱵᱟᱵᱚᱱ ᱛᱟᱦᱮᱱ ᱠᱷᱟᱱ ᱜᱚᱴᱟ ᱫᱤᱠᱩ ᱯᱩᱥᱤ ᱠᱷᱚᱱ ᱮᱦᱚᱵ ᱠᱟᱛᱮᱫ ᱟᱨ ᱡᱮᱛᱮ ᱡᱟᱦᱟᱸᱭ ᱢᱮᱱᱟᱜ ᱠᱚᱣᱟ ᱡᱚᱛᱚ ᱠᱚ ᱛᱟᱞᱚᱢ ᱯᱟᱨᱚᱢ ᱵᱚᱱᱟ ᱾
ᱚᱱᱟ ᱢᱟᱪᱚ ᱜᱚᱝᱠᱮ ᱠᱟᱛᱷᱟ ᱠᱟᱱ ᱜᱮᱭᱟ ᱾ ᱡᱩᱢᱤᱫ ᱛᱟᱦᱮᱸ ᱞᱮᱱᱠᱷᱟᱱ ᱜᱮ ᱦᱚᱲ ᱦᱚᱸ ᱚᱠᱚᱭ ᱪᱮᱫ ᱵᱟᱭ ᱪᱤᱠᱟᱹ ᱫᱟᱲᱮᱭ ᱟᱢᱟ᱾
ᱦᱳᱭ ᱜᱚᱝᱠᱮ ᱾
ᱦᱮᱸ ᱾ ᱟᱨ ᱟᱯᱱᱟᱨ ᱢᱚᱫᱽᱫᱷᱮ ᱱᱤᱭᱟᱹ ᱛᱟᱯᱟᱢ ᱠᱷᱟᱹᱯᱟᱹᱨᱤ ᱦᱩᱭ ᱞᱮᱱᱠᱷᱟᱱ ᱛᱚ ᱦᱚᱲ ᱛᱚ ᱟᱨᱚ ᱥᱩᱡᱳᱜ ᱮ ᱧᱟᱢᱟ ᱾
ᱦᱳᱭ ᱡᱮ ᱱᱩᱠᱩ ᱪᱤᱠᱟ ᱛᱮ ᱵᱚᱫᱱᱟᱢ ᱜᱟᱱᱚᱜᱼᱟ, ᱥᱮ ᱱᱩᱠᱩᱣᱟᱜ ᱦᱚᱠ ᱟᱹᱭᱫᱟᱹᱨ ᱪᱤᱠᱟᱹᱛᱮ ᱨᱮᱡ ᱜᱟᱱᱚᱜᱼᱟ? ᱡᱮᱞᱮ ᱠᱟ ᱜᱚᱝᱠᱮ ᱟᱨ ᱟᱯᱮ ᱚᱱᱛᱮ, ᱚᱱᱟ ᱯᱷᱮᱠ ᱮᱥ ᱴᱤ ᱠᱚ ᱛᱤᱱᱟᱹᱜ ᱜᱟᱱ ᱯᱮ, ᱨᱩᱠᱷᱤᱭᱟᱹ ᱠᱟᱜ ᱠᱚᱣᱟ?
ᱦᱮᱸ ᱜᱚᱝᱠᱮ ᱮᱠᱷᱚᱱ ᱢᱟᱪᱚ, ᱟᱭᱢᱟ ᱟᱭᱢᱟ ᱡᱟᱭᱜᱟ ᱨᱮᱭᱟᱜ ᱱᱚᱝᱠᱟ ᱜᱮ ᱦᱳᱭᱩᱜ ᱠᱟᱱᱟ᱾ ᱡᱮ ᱟᱵᱩᱣᱟᱜ ᱡᱟᱦᱟᱸ ᱚᱫᱷᱤᱠᱟᱨ ᱠᱟᱱᱟ, ᱚᱱᱟ ᱟᱵᱩ ᱵᱟᱵᱚᱱ ᱧᱟᱢ ᱫᱟ, ᱮᱴᱟᱜ ᱠᱚ ᱚᱱᱟ ᱠᱚ, ᱦᱟᱛᱟᱣᱮᱫ ᱛᱟᱵᱚᱱᱟ᱾
ᱦᱚᱭ᱾ ᱦᱟᱛᱟᱣ ᱫᱟᱠᱚ ᱟᱵᱚᱣᱟᱜ ᱦᱚᱸ, ᱠᱤᱪᱷᱩ ᱵᱷᱩᱞ ᱫᱚ ᱢᱮᱱᱟᱜ ᱛᱟᱵᱚᱱᱟ᱾ ᱟᱵᱚ ᱫᱚ ᱛᱚ ᱛᱚᱠᱷᱚᱱ ᱫᱚ ᱵᱟᱵᱚ ᱵᱟᱲᱟᱭ ᱧᱟᱢ ᱫᱟᱲᱮᱭᱟ ᱠᱟᱱ, ᱛᱟᱦᱮᱸ ᱠᱟᱱᱟ ᱡᱮ ᱪᱤᱠᱟᱹ ᱛᱮᱠᱚ? ᱯᱩᱭᱥᱟᱹ ᱮᱢ ᱠᱟᱛᱮᱫ ᱫᱚ ᱩᱱᱠᱩ ᱥᱟᱨᱴᱤᱯᱷᱤᱠᱮᱴ ᱠᱚᱠᱚ, ᱩᱳᱰᱩᱠ ᱡᱚᱝ ᱠᱟᱱᱟ, ᱟᱵᱚᱣᱟᱜ ᱫᱟᱣ ᱠᱚ ᱦᱟᱢᱮᱴ ᱫᱟ ᱠᱚ᱾ ᱛᱚ ᱱᱤᱛ ᱪᱮᱫ ᱪᱚ ᱟᱹᱰᱤᱜᱟᱱ ᱥᱟᱢᱟᱝ ᱨᱮ, ᱡᱮᱦᱮᱛᱩ ᱦᱮᱡ ᱠᱟᱱᱟ, ᱚᱱᱟ ᱠᱷᱟᱹᱛᱤᱨ ᱡᱚᱛᱚ ᱟᱭᱢᱟ ᱥᱚᱝᱜᱚᱴᱷᱚᱱ ᱠᱷᱚᱱ ᱮᱦᱚᱵ ᱠᱟᱛᱮᱫ, ᱥᱟᱫᱷᱟᱨᱚᱱ ᱢᱟᱹᱱᱢᱤ ᱦᱚᱸᱠᱚ ᱪᱮᱛᱟᱣ ᱠᱟᱱᱟ᱾ ᱡᱮ ᱟᱵᱚᱣᱟᱜ ᱡᱩᱲᱩ ᱠᱷᱚᱱ ᱠᱚ, ᱦᱟᱛᱟᱣᱮᱜᱼᱟ ᱠᱚ ᱩᱱᱠᱩ, ᱛᱷᱟᱵᱟ ᱠᱚ ᱵᱟᱹᱭᱥᱟᱹᱣ ᱫᱟ᱾
ᱦᱩᱸ, ᱫᱤᱭᱮ ᱜᱚᱝᱠᱮ ᱟᱯᱮ ᱚᱱᱛᱮ ᱫᱚ, ᱜᱤᱫᱽᱨᱟᱹ ᱯᱤᱫᱟᱹᱨ ᱪᱮᱫ ᱞᱮᱠᱟ, ᱯᱟᱲᱦᱟᱜ ᱚᱞᱚᱜ ᱯᱟᱲᱦᱟᱣ ᱫᱤᱠ ᱫᱤᱭᱮ ᱪᱮᱫ ᱞᱮᱠᱟ?
ᱦᱮᱸ ᱚᱞᱚᱜ ᱯᱟᱲᱦᱟᱣ, ᱫᱤᱠ ᱫᱤᱭᱮ ᱫᱚ ᱞᱟᱦᱟ ᱠᱷᱚᱱ ᱫᱚ ᱟᱹᱰᱤ ᱜᱟᱱ ᱜᱮ ᱩᱱᱱᱚᱛᱚ ᱞᱟᱹᱭ ᱜᱟᱱᱚᱜᱼᱟ, ᱠᱟᱨᱚᱱ ᱥᱟᱱᱛᱟᱞᱤ ᱢᱤᱰᱤᱭᱟᱢ᱾ ᱥᱠᱩᱞ ᱯᱨᱟᱭᱢᱟᱨᱤ ᱞᱮᱵᱮᱞ ᱠᱷᱚᱱ ᱜᱮ, ᱦᱟᱭ ᱤᱥᱠᱩᱞ ᱠᱚᱞᱮᱡᱽ᱾ ᱡᱚᱛᱚᱱᱟᱜ ᱜᱮ ᱢᱮᱱᱟᱜ ᱠᱟᱫᱟ, ᱥᱩᱨ ᱥᱩᱯᱩᱨ ᱠᱚᱨᱮ ᱜᱮ ᱛᱚ ᱚᱱᱟ ᱠᱷᱟᱹᱛᱤᱨ ᱠᱟᱹᱴᱤᱡ, ᱢᱟᱱᱮ ᱢᱮᱱᱟᱜ ᱠᱚᱜᱮᱭᱟ, ᱡᱟᱦᱟᱱ ᱛᱚ ᱵᱟᱲᱟᱭ ᱜᱮᱭᱟᱵᱤᱱ, ᱟᱛᱳ ᱴᱚᱞᱟ ᱯᱟᱲᱟ ᱠᱚᱨᱮ ᱫᱚ, ᱛᱟᱦᱮᱸᱱ ᱜᱮᱭᱟ ᱠᱚ᱾ ᱟᱫᱚ ᱜᱟᱨᱡᱮᱱ ᱠᱚᱣᱟᱜ ᱜᱟᱭᱤᱰ ᱵᱟᱝᱠᱷᱟᱱ ᱜᱤᱫᱽᱨᱟᱹ ᱫᱚ, ᱪᱤᱠᱟᱹ ᱠᱚ ᱚᱞ ᱯᱟᱲᱦᱟᱜ᱾
ᱦᱮᱸ, ᱚᱱᱟ ᱢᱟ ᱠᱟᱱ ᱜᱮ᱾
ᱛᱟᱹᱣ ᱪᱮᱥᱴᱟ ᱪᱟᱞᱟᱜ ᱠᱟᱱ ᱜᱮᱭᱟ, ᱡᱷᱚᱛᱚ ᱥᱟᱱᱟᱢ ᱦᱚᱲ ᱠᱚᱣᱟᱜ ᱜᱮ, ᱡᱟᱦᱟᱸᱭ ᱥᱤᱠᱷᱱᱟᱹᱛ ᱦᱚᱲ ᱠᱚᱣᱟᱜ᱾ ᱟᱞᱮᱭᱟᱜ ᱦᱚᱸ, ᱜᱚᱲᱚ ᱠᱚ ᱢᱮᱱᱟᱜ ᱜᱮᱭᱟ, ᱪᱤᱠᱟᱹᱛᱮ ᱥᱟᱶᱛᱟ ᱨᱮᱱ ᱜᱤᱫᱽᱨᱟᱹ ᱠᱚ ᱥᱚᱴᱷᱤᱠ ᱦᱚᱨ ᱫᱤᱥᱟᱹ ᱩᱫᱩᱜ ᱜᱟᱱᱚᱜᱼᱟ, ᱢᱟᱹᱱᱢᱤ ᱦᱚᱪᱚ ᱜᱟᱱᱚᱜᱼᱟ᱾
ᱟᱨ ᱡᱟᱦᱟᱸᱭ ᱜᱤᱫᱽᱨᱟᱹ ᱠᱩ ᱦᱮᱱᱟᱜ ᱠᱟᱜ ᱠᱚᱣᱟ, ᱩᱱᱠᱩ ᱠᱚ ᱚᱞᱚᱜ ᱯᱟᱲᱦᱟᱣ ᱞᱮᱱᱠᱷᱟᱱ ᱫᱚ, ᱥᱚᱢᱟᱽ ᱜᱮ ᱟᱨᱚ ᱩᱛᱱᱟᱹᱜᱼᱟ᱾
ᱦᱳᱭ᱾
ᱟᱨ ᱜᱚᱝᱠᱮ, ᱩᱸ ᱟᱯᱮ ᱚᱱᱛᱮ ᱫᱚ ᱵᱟᱦᱟ ᱥᱚᱦᱨᱟᱭ ᱠᱚ, ᱢᱟᱸᱜ ᱢᱚᱸᱬᱮ ᱠᱚ, ᱚᱠᱟ ᱞᱮᱠᱟ ᱯᱮ ᱢᱟᱱᱟᱣ ᱜᱮᱭᱟ?
ᱟᱞᱮ ᱱᱚᱱᱛᱮ ᱫᱚ ᱵᱟᱦᱟ ᱥᱚᱨᱦᱟᱭ ᱫᱚ, ᱢᱟᱱᱟᱣ ᱦᱳᱭᱩᱜ ᱜᱮᱭᱟ, ᱵᱷᱟᱹᱜᱤ ᱜᱮ ᱦᱳᱭᱩᱜᱼᱟ᱾ ᱟᱯᱮ ᱚᱱᱛᱮ ᱫᱚ ᱥᱚᱨᱦᱟᱭ ᱫᱚ, ᱛᱤᱱ ᱫᱤᱱ ᱯᱮ ᱢᱟᱱᱟᱣᱟ?
ᱥᱚᱨᱦᱟᱭ,
ᱦᱮᱸ,
ᱛᱤᱱ, ᱥᱚᱦᱨᱟᱭ ᱛᱤᱱ ᱫᱤᱱ ᱞᱮ ᱢᱟᱱᱟᱣᱟ?
ᱦᱮᱸ,
ᱥᱚᱦᱨᱟᱭ ᱫᱚ ᱱᱚᱨᱢᱟᱞᱤ ᱜᱮ, ᱪᱮᱫ ᱠᱟ ᱜᱚᱴᱟ ᱠᱚ ᱠᱚ ᱢᱟᱱᱟᱣᱟ ᱤᱱᱠᱟᱹ ᱜᱮ᱾
ᱟᱪᱪᱷᱟ, ᱵᱟ ᱞᱟᱦᱟ ᱦᱮᱸ᱾ ᱡᱮᱢᱚᱱ ᱞᱟᱦᱟ ᱛᱮ ᱛᱮᱦᱮᱸ ᱠᱟᱱᱟ, ᱢᱚᱸᱬᱮ ᱥᱤᱧ ᱢᱚᱸᱬᱮ ᱧᱤᱫᱟᱹ᱾ ᱮᱠᱷᱚᱱ ᱫᱚ ᱯᱮ ᱥᱤᱧ ᱯᱮ ᱧᱤᱫᱟᱹ ᱠᱚᱠᱚ ᱤᱭᱟᱹᱭᱮᱜᱼᱟ
ᱦᱩᱸ
ᱚᱱᱟᱜᱮ
ᱟᱫᱚ ᱚᱧᱪᱚᱞ ᱵᱷᱤᱛᱤ ᱦᱚᱸ ᱠᱤᱪᱷᱩ ᱯᱷᱟᱨᱟᱠ ᱢᱮᱱᱟᱜᱼᱟ ᱚᱠᱚᱭ ᱫᱚ ᱞᱟᱦᱟ ᱛᱮᱠᱚ ᱢᱟᱱᱟᱣ ᱟᱹᱜᱩᱭᱮᱫ ᱛᱟᱦᱮᱸᱫ ᱩᱱᱠᱩ ᱫᱚ ᱱᱤ ᱱᱮᱛᱟᱨ ᱦᱚᱸ ᱤᱱᱟᱹ ᱟᱹᱨᱤ ᱜᱮ ᱢᱮᱱᱟᱜ ᱛᱟᱠᱚᱣᱟ ᱠᱤᱪᱷᱩ ᱫᱚ ᱡᱮᱡᱟᱨ ᱟᱹᱰᱤ ᱜᱟᱱ ᱥᱟᱱᱛᱟᱲ ᱢᱟ ᱢᱤᱫᱴᱷᱮᱱ ᱢᱟ ᱡᱷᱚᱛᱚ ᱵᱟᱹᱱᱩᱜ ᱠᱚᱣᱟ ᱥᱮ ᱜᱚᱴᱟ ᱴᱚᱴᱷᱟᱨ ᱨᱮ ᱦᱟᱸᱰᱮ ᱱᱟᱸᱰᱮ ᱠᱚ ᱦᱟᱹᱴᱤᱧ ᱠᱟᱱᱟ ᱠᱚ ᱚᱱᱟ ᱦᱚᱸ ᱠᱟᱹᱢᱤ ᱡᱟᱞᱟ ᱠᱷᱟᱹᱛᱤᱨ ᱦᱮᱸᱥᱮ
ᱦᱮᱸ ᱦᱮᱸ
ᱜᱚᱴᱟ ᱩᱲᱤᱥᱥᱟ ᱵᱤᱦᱟᱨ ᱵᱮᱝᱜᱚᱞ ᱡᱷᱟᱲᱠᱷᱚᱸᱰ ᱜᱚᱴᱟ ᱜᱮ ᱢᱮᱱᱟᱜ ᱵᱚᱱᱟ ᱵᱟᱝ ᱢᱟ᱾
ᱛᱚ ᱚᱱᱟ ᱦᱤᱥᱟᱹᱵ ᱛᱮᱫᱚ ᱚᱠᱚᱭ ᱚᱠᱟ ᱞᱮᱠᱟ ᱠᱚ ᱟᱹᱨᱤ ᱠᱚ ᱵᱮᱱᱟᱣ ᱟᱠᱟᱣᱱᱟ ᱚᱱᱠᱟ ᱜᱮᱠᱚ ᱢᱟᱱᱟᱣ ᱮᱫᱟᱠᱚ ᱚᱱᱟ ᱫᱚ ᱵᱮᱯᱟᱨ ᱛᱚ ᱵᱟᱝ ᱠᱟᱱᱟ ᱜᱚᱝᱠᱮ ᱢᱚᱴᱟᱢᱩᱴᱤ ᱢᱟᱱᱟᱣᱮᱜᱼᱟ ᱠᱚ ᱚᱱᱟᱜᱮ ᱢᱟᱨᱟᱝ ᱠᱟᱛ ᱠᱟᱛᱷᱟ ᱫᱚ ᱥᱟᱵ ᱫᱚᱦᱚ ᱜᱮ ᱢᱟᱨᱟᱝ ᱠᱟᱛᱷᱟ ᱫᱚ
ᱦᱳᱭ ᱦᱳᱭ ᱫᱤᱭᱮ ᱜᱚᱝᱠᱮ ᱚᱠᱟ ᱪᱟᱸᱫᱳ ᱪᱟᱸᱫᱳ ᱨᱮ ᱢᱟᱱᱟᱣ ᱦᱳᱭᱳᱜ ᱠᱟᱱᱟ ᱚᱱᱛᱮ ᱱᱚᱝᱠᱟ ᱥᱚᱦᱚᱨᱟᱭ ᱵᱚᱸᱜᱟ ᱜᱮ ᱵᱟ ᱚᱠᱟ ᱢᱟᱱᱮ ᱚᱠᱟ ᱚᱠᱟ ᱡᱟᱭᱜᱟ ᱨᱮᱫᱚ ᱱᱚᱝᱠᱟ ᱦᱩᱭᱩᱜ ᱠᱟᱱᱟ ᱚᱠᱟ ᱥᱚᱨᱦᱟᱭ ᱵᱚᱸᱜᱟ ᱚᱠᱟ ᱨᱮᱫᱚ ᱦᱩᱭᱩᱜ ᱠᱟᱱᱟ ᱱᱚᱝᱠᱟ ᱯᱳᱥ ᱵᱚᱸᱜᱟ ᱨᱮᱠᱚ ᱠᱚᱨᱟᱣᱮᱜᱼᱟ
ᱟᱫᱚ ᱠᱤᱪᱷᱩ ᱢᱤᱥ ᱢᱮᱱᱮᱡᱢᱮᱱᱴ ᱛᱟᱦᱮᱱᱟ ᱛᱚ ᱵᱟᱠᱚ ᱥᱟᱯᱲᱟᱣ ᱜᱚᱫᱚᱜᱼᱟ ᱠᱚ ᱠᱤ ᱡᱟᱦᱟᱱᱟᱜ ᱚᱜᱷᱚᱴᱚᱱ ᱠᱚ ᱜᱷᱚᱴᱟᱣ ᱞᱮᱱᱠᱷᱟᱱ ᱢᱟ ᱵᱟᱵᱚ ᱠᱚᱨᱟᱣ ᱜᱮᱭᱟ ᱛᱚ ᱚᱱᱟ ᱠᱚᱢᱟ᱾ ᱠᱚ ᱵᱟᱝ ᱦᱩᱭᱩᱜ ᱜᱮᱭᱟ ᱛᱚ ᱚᱱᱟ ᱠᱷᱟᱹᱛᱤᱨ ᱠᱤᱪᱷᱩ ᱠᱚ ᱵᱤᱞᱚᱢᱚᱜ ᱜᱮᱭᱟ ᱟᱨ ᱥᱟᱱᱛᱟᱲ ᱢᱟ ᱡᱷᱚᱛᱚ ᱢᱟ ᱠᱷᱩᱵ ᱵᱟᱹᱭᱥᱟᱣᱟᱞᱟ ᱦᱚᱲᱢᱟ ᱠᱷᱩᱵ ᱵᱟᱠᱚ ᱥᱩᱨᱩᱜᱼᱟ ᱱᱚᱣᱟ ᱠᱚᱨᱮ ᱢᱟᱥᱮ ᱛᱚ ᱪᱟᱸᱫᱟ ᱵᱷᱮᱫᱟ ᱠᱟᱛᱮᱫ ᱠᱚ ᱠᱚᱨᱟᱣᱟ ᱚᱠᱚᱭ ᱚᱠᱟ ᱞᱮᱠᱟ ᱠᱚ ᱫᱟᱲᱮᱭᱟᱜᱼᱟ ᱛᱚ ᱚᱱᱟ ᱦᱤᱥᱟᱹᱵᱽ ᱛᱮ ᱛᱚ ᱠᱚᱨᱟᱟᱣᱼᱟ